ᱦᱮᱸ ᱟᱸᱡᱚᱢᱚᱜ ᱠᱟᱱᱟ, ᱡᱚᱦᱟᱨ ᱜᱮ᱾
ᱮᱸ
ᱦᱩᱸ, ᱪᱮᱜ ᱠᱚᱵᱤᱱ ᱪᱤᱠᱟᱹ ᱵᱟᱲᱟᱭᱫᱟ?
ᱨᱮᱜᱮ
ᱦᱮᱞᱜ ᱦᱮᱞᱳᱼᱼ ᱚᱠᱟ ᱟᱵᱤᱱᱟᱜ ᱱᱮᱴᱣᱟᱠ ᱮ ᱰᱤᱥᱴᱟᱵ ᱮᱫᱟᱭ, ᱟᱵᱤᱱᱟᱜ ᱱᱮᱴᱣᱟᱠ ᱢᱟᱱᱮ ᱦᱚᱭ ᱰᱤᱥᱴᱟᱵ ᱮᱫᱟᱭ᱾ ᱦᱟᱞᱳᱻ
ᱵᱟᱝ ᱟᱸᱡᱚ
ᱦᱮᱸ ᱟᱸᱡᱚᱢᱚᱜ ᱠᱟᱱᱟ, ᱛᱟᱞᱟᱼᱛᱟᱞᱟ ᱨᱮ ᱟᱫᱚ ᱠᱮᱪᱮᱫᱚᱜ ᱢᱟᱱᱮ ᱠᱟᱴᱟᱜ ᱠᱟᱱᱟᱭ᱾
ᱟᱨᱻ
ᱦᱮᱸ ᱱᱤᱛᱚᱜ ᱞᱟᱹᱭ ᱵᱤᱱ ᱥᱮ, ᱦᱩᱸ᱾
ᱛᱚ ᱨᱚᱲ ᱠᱚ ᱪᱤᱠᱟᱹ ᱵᱟᱝ ᱟᱸᱡᱚᱢᱮᱜ ᱠᱟᱱᱟ᱾
ᱟᱪᱪᱷᱟ᱾
ᱟᱪᱪᱷᱟ᱾
ᱮᱸ ᱟᱯᱮ ᱚᱱᱛᱮ ᱫᱟᱜ ᱵᱟᱲᱟᱭᱮᱫᱟ ᱥᱮ ᱵᱟᱝ?
ᱫᱟᱜ ᱫᱚᱭ ᱫᱟᱜ ᱵᱟᱲᱟᱭᱮᱫᱟ ᱦᱚᱸᱜ-ᱚᱭ ᱫᱟᱜ ᱮ ᱛᱟᱦᱮᱸ ᱟᱭ ᱟᱥᱩᱲ ᱠᱮᱫᱟᱭ᱾
ᱟᱪᱪᱷᱟ
ᱟᱯᱮ ᱥᱮᱜ ᱜᱮ ᱪᱮᱜ ᱞᱮᱠᱟ?
ᱟᱞᱮ ᱥᱮᱫ ᱫᱚ ᱴᱷᱤᱠ ᱴᱷᱟᱠ ᱜᱮᱭᱟ ᱯᱟᱪᱷᱮᱫ ᱚᱱᱮ ᱚᱱᱟ ᱫᱟᱜ ᱠᱟᱨᱚᱱ ᱛᱮ ᱜᱮ ᱟᱵᱤᱱᱟ ᱱᱮᱴᱣᱟᱨᱠ ᱮ ᱰᱤᱥᱴᱩᱨᱵ ᱮᱫᱟ ᱥᱮ ᱪᱮᱜ? ᱥᱮ ᱟᱹᱞᱤᱧᱟᱜ ᱚᱱᱠᱟᱜ ᱠᱟᱱᱟ, ᱵᱟᱝ ᱵᱟᱲᱟᱭᱚᱜ ᱠᱟᱱᱟ᱾
ᱦᱚᱭ ᱦᱚᱭ ᱦᱚᱸᱜ ᱛᱮᱦᱮᱧ ᱫᱚ ᱠᱟᱹᱴᱤᱡ ᱮ ᱰᱤᱥᱴᱟᱵ ᱮᱫᱟ᱾
ᱚᱱᱟ ᱯᱳᱭᱞᱳ ᱥᱚᱢᱚᱭ ᱨᱚᱲ ᱵᱟᱝ ᱟᱸᱡᱚᱢᱚᱜ ᱠᱟᱱᱟ ᱛᱟᱯᱚᱨ ᱟᱸᱡᱚᱢ ᱫᱚ ᱟᱸᱡᱚᱢᱚᱜ ᱠᱟᱱᱟ, ᱢᱤᱜ ᱜᱷᱟᱹᱲᱤᱡ ᱯᱚᱨᱮ ᱟᱸᱡᱚᱢᱚᱜ ᱠᱟᱱᱟ᱾ ᱠᱚᱱᱚ ᱚᱱᱠᱟ ᱦᱩᱭᱩᱜ ᱠᱟᱱᱟ᱾
ᱟᱪᱪᱷᱟ ᱚᱱᱟ ᱫᱚ ᱦᱟᱸᱜ ᱟᱥᱟ ᱠᱚᱨᱤ ᱦᱟᱸᱜ ᱱᱚᱝᱠᱟ ᱳᱭᱫᱟᱨ ᱥᱚᱢᱚᱥᱭᱟ ᱠᱷᱟᱹᱛᱤᱨ ᱱᱮᱴᱣᱟᱨᱠ ᱮ ᱰᱤᱥᱴᱟᱨᱵ ᱮᱫᱟ᱾ ᱟᱹᱞᱤᱧ ᱦᱚᱸ ᱵᱟᱦᱨᱮ ᱨᱮᱜᱮ ᱢᱮᱱᱟᱜ ᱞᱤᱧᱟ ᱦᱮᱸ ᱥᱮᱼᱼ
ᱨᱤᱢᱤᱞ ᱨᱤᱢᱤᱞ ᱠᱟᱫᱟᱭ ᱛᱚ ᱨᱤᱢᱤᱞ ᱨᱤᱢᱤᱞ ᱫᱚ ᱢᱮᱱᱟᱜ ᱜᱮᱭᱟ, ᱛᱟᱦᱞᱮ ᱤᱱᱟᱹ ᱠᱷᱟᱹᱛᱤᱨ ᱦᱩᱭᱩᱜᱼᱟ ᱦᱚᱭ ᱛᱚ᱾
ᱦᱮᱸ ᱦᱩᱭ ᱫᱟᱲᱮᱭᱟᱜ-ᱟ᱾ ᱟᱫᱚ ᱠᱤᱫᱩᱜ ᱠᱚᱫᱚ ᱦᱩᱭᱮᱱᱟᱼᱼ
ᱟᱪᱪᱷᱟ, ᱦᱮᱸ ᱦᱮᱸ ᱦᱩᱭ ᱟᱠᱟᱱᱟ ᱠᱤᱫᱩᱜ ᱫᱚ ᱾ ᱮᱱᱟᱝ ᱨᱮᱜᱮ ᱦᱩᱭ ᱟᱠᱟᱱᱟ᱾
ᱟᱪᱪᱷᱟ ᱟᱪᱪᱷᱟ᱾
ᱦᱮᱸ
ᱟᱸ ᱟᱪᱪᱷᱟ ᱟᱯᱮ ᱚᱱᱛᱮ ᱛᱟᱦᱞᱮ ᱨᱩᱢᱤᱞ ᱫᱚ ᱨᱟᱠᱟᱵ ᱟᱠᱟᱫ ᱜᱮᱭᱟ ᱵᱟᱝ?
ᱦᱮᱸ ᱨᱤᱢᱤᱞᱮ ᱨᱟᱠᱟᱵ ᱟᱠᱟᱫᱟ᱾
ᱟᱪᱪᱷᱟ, ᱛᱮᱦᱮᱧ ᱯᱩᱨᱟᱹ ᱫᱤᱱ ᱨᱮ ᱪᱮᱫ ᱞᱮᱠᱟ ᱫᱟᱜ ᱵᱟᱲᱟ
ᱛᱮᱦᱮᱧ ᱯᱩᱨᱟᱹ ᱫᱤᱱ ᱨᱮ ᱫᱟᱜ ᱫᱚ ᱵᱟᱭ ᱫᱟᱜ ᱟᱠᱟᱫᱟ ᱠᱟᱹᱴᱤᱡ ᱮ ᱫᱟᱜ ᱠᱮᱫᱟ ᱦᱚᱸᱜᱼᱚᱭᱼᱼ ᱮᱸ ᱠᱟᱹᱴᱤᱡ ᱢᱟᱲᱟᱝ ᱮ ᱫᱟᱜ ᱠᱮᱫᱟ ᱠᱟᱴᱤᱡ᱾
ᱟᱪᱪᱷᱟ᱾
ᱫᱚᱢᱮ ᱡᱩᱛ ᱫᱚ ᱵᱟᱝ ᱠᱟᱹᱴᱤᱡ ᱠᱟᱹᱴᱤᱡ ᱮ ᱫᱟᱜ ᱠᱮᱫᱟ ᱤᱭᱟᱹ ᱞᱮᱠᱟ ᱜᱮ ᱟᱨ ᱵᱚᱱᱫᱚᱭᱮᱱᱟ ᱦᱟᱸ ᱟᱫᱚ
ᱚ ᱟᱞᱮ ᱱᱚᱛᱮ ᱢᱟ ᱦᱟᱸᱜ ᱥᱮᱛᱟᱜ ᱠᱷᱚᱱ ᱜᱮ ᱡᱟᱦᱟᱸᱭ ᱥᱟᱡᱟᱣ ᱞᱮᱫ ᱥᱮᱛᱟᱜ ᱠᱷᱚᱱ ᱫᱟᱜ ᱞᱮ ᱛᱤᱠᱤᱱ ᱫᱷᱟᱹᱨᱤᱡ ᱯᱩᱨᱟᱹ ᱢᱤᱫ ᱱᱟᱜᱟᱨ ᱛᱮ ᱫᱟᱜ ᱟᱠᱟᱜ ᱟᱭ ᱦᱮᱸ ᱥᱮ᱾ ᱟᱫᱚ ᱱᱚᱜᱼᱚᱭ ᱱᱤᱛᱚᱜ ᱯᱷᱟᱸᱠᱟ ᱫᱚ ᱯᱷᱟᱸᱠᱟ ᱞᱮᱫ ᱜᱮᱭᱟ ᱟᱫᱚ ᱟᱨᱚ ᱨᱤᱢᱤᱞ ᱥᱟᱰᱮ ᱟᱸᱡᱚᱢᱚᱜ ᱚᱱᱟ ᱥᱟᱺᱜᱤᱧ ᱠᱷᱚᱱ ᱪᱮᱫ ᱪᱚ ᱦᱤᱡᱩᱜ ᱠᱟᱱᱟ ᱟᱨᱚ
ᱚ
ᱦᱮᱸ
ᱟᱫᱚ ᱛᱟᱦᱚᱞᱮᱫ ᱚᱱᱠᱟ ᱞᱮᱠᱟ ᱚᱱᱠᱟᱭ ᱫᱟᱜ ᱞᱮᱠᱷᱟᱱ ᱫᱚ ᱤᱭᱟᱹ ᱠᱚ ᱠᱷᱮᱛ ᱵᱟᱹᱫᱽ ᱠᱚᱨᱮ ᱦᱚᱸ ᱫᱟᱜ ᱤᱭᱟᱹᱜᱼᱟ, ᱛᱚᱵᱟᱜᱼᱟ ᱦᱮᱸ ᱥᱮ ᱵᱟᱝ
ᱦᱮᱸ ᱟᱫᱚ ᱥᱩᱵᱤᱫᱟ ᱫᱚ ᱥᱩᱵᱤᱫᱟ ᱜᱮ ᱦᱟᱸᱜ ᱱᱤᱛᱚᱜ ᱡᱮᱦᱮᱛᱩ ᱪᱟᱥ ᱠᱟᱹᱢᱤ ᱮᱛᱚᱦᱚᱵ ᱟᱠᱟᱱᱟ ᱥᱮ
ᱦᱳᱭ, ᱦᱮᱸ ᱵᱷᱟᱜᱮ ᱥᱩᱵᱤᱫᱷᱟᱜᱼᱟ ᱱᱚᱜᱚᱭ ᱱᱚᱝᱠᱟ ᱫᱟᱜ ᱞᱮᱠᱷᱟᱱ ᱫᱟᱜ ᱛᱚᱸᱵᱟ ᱞᱮᱱᱠᱷᱟᱱ ᱫᱟᱜ ᱫᱟᱜ ᱠᱷᱟᱹᱛᱤᱨ ᱜᱮᱛᱚ ᱤᱭᱟᱹ ᱟᱠᱟᱱᱟ᱾
ᱦᱮᱸ
ᱮᱸᱜ ᱵᱟᱠᱷᱟᱡ ᱫᱚ ᱛᱚᱞᱟ ᱠᱚᱫᱚ ᱦᱟᱨᱟ ᱦᱟᱨᱟ ᱟᱠᱟᱱ ᱜᱮᱭᱟ ᱵᱟᱝ?
ᱵᱟᱝ ᱟᱞᱮᱭᱟᱜ ᱫᱚ ᱦᱟᱸᱜ ᱟᱹᱣᱨᱤ ᱦᱟᱨᱟᱜ, ᱮ ᱥᱚᱵᱮ ᱥᱚᱵᱮ ᱜᱮ ᱮᱨ ᱦᱩᱭ ᱮᱱᱟ ᱦᱟᱸᱜ᱾ ᱟᱫᱚ ᱤᱱᱟᱹ ᱜᱮ ᱛᱟᱯᱚᱨᱮ ᱮᱨ ᱛᱚᱞᱟ ᱟᱜ ᱢᱟᱱᱮ ᱦᱩᱲᱩ ᱴᱟᱜ ᱮ ᱰᱩᱵᱩᱡ ᱦᱚᱪᱚᱭᱟ ᱥᱮ ᱪᱮᱫ ᱟᱨ ᱵᱟᱝᱠᱷᱟᱱ ᱫᱚ ᱥᱤ ᱠᱚ ᱞᱟᱹᱜᱤᱫ ᱫᱚ ᱡᱩᱫ ᱧᱚᱜ ᱜᱮ ᱫᱟᱜ ᱮᱫᱟ ᱟᱨᱠᱤ
ᱚ ᱥᱤ ᱠᱚᱫᱚ ᱢᱟᱱᱮ ᱜᱟᱱᱚᱜᱼᱟ ᱟᱨ ᱟᱞᱮ ᱥᱮᱫ ᱫᱚ ᱮᱠᱷᱚᱱ ᱥᱤ ᱫᱚ ᱵᱟᱝ ᱜᱟᱱᱚᱜ ᱠᱟᱱᱟ᱾ ᱛᱚᱞᱟ ᱫᱚ ᱞᱟᱹᱭ ᱜᱟᱱᱚᱜᱼᱟ ᱦᱟᱨᱟ ᱟᱠᱟᱱᱟ ᱟᱨ ᱵᱮᱥᱤ ᱫᱚ ᱵᱟᱝ ᱟᱨ ᱵᱮᱥᱤ ᱫᱤᱱ ᱫᱚ ᱵᱟᱝ ᱞᱟᱜᱟᱜᱼᱟ ᱟᱨ ᱠᱤᱪᱷᱩ ᱫᱤᱱ ᱠᱷᱟᱱ ᱜᱮ ᱦᱩᱭᱩᱜᱼᱟ᱾
ᱦᱟᱸ ᱥᱤ ᱠᱚᱫᱚ ᱵᱟᱝ ᱮᱛᱚᱦᱚᱵ ᱟᱠᱟᱱᱟ ᱫᱚᱦᱚᱲᱟ ᱛᱮ?
ᱵᱟᱝ ᱵᱟᱝ ᱯᱳᱭᱞᱳ ᱫᱷᱟᱣ ᱜᱮ ᱮᱠᱷᱚᱱ ᱥᱤ ᱫᱚ ᱞᱟᱜᱟᱜᱼᱟ᱾
ᱟᱪᱪᱷᱟ
ᱵᱟᱠᱷᱟᱱ ᱫᱚ ᱚᱱᱠᱟ ᱫᱚ ᱵᱟᱭ ᱞᱚᱥᱚᱫᱚᱜᱼᱟ᱾ ᱵᱟᱨ ᱫᱷᱟᱣ ᱵᱟᱝ ᱥᱤ ᱞᱮᱠᱷᱟᱱ ᱚᱱᱠᱟ ᱵᱟᱝ ᱞᱚᱥᱚᱫᱚᱜᱼᱟ᱾
ᱦᱩᱸ ᱦᱩᱸ ᱟᱫᱚ ᱟᱯᱮ ᱚᱱᱛᱮ ᱫᱚ ᱴᱟᱠᱴᱟᱨ ᱫᱚ ᱥᱮ ᱱᱟᱦᱮᱞ ᱛᱮᱯᱮ ᱥᱤ ᱵᱟᱲᱟᱭᱟ᱾
ᱤᱭᱟᱹ ᱴᱟᱠᱴᱟᱨ ᱛᱮ ᱜᱮ ᱱᱟᱦᱮᱞ ᱫᱚ ᱱᱮᱛᱟᱨ ᱫᱚ ᱠᱷᱟᱡ ᱚᱱᱠᱟ ᱰᱟᱝᱨᱤ ᱠᱚ ᱟᱹᱥᱩᱞ ᱵᱟᱝ ᱦᱩᱭ ᱠᱟᱱᱟ ᱟᱫᱚ, ᱱᱟᱦᱮᱞ ᱫᱚ ᱵᱟᱝ, ᱴᱨᱟᱠᱴᱟᱨ ᱛᱮᱜᱮ ᱟᱨ ᱱᱤᱛ ᱟᱹᱰᱤ ᱠᱚᱢ ᱦᱚᱲ ᱜᱮᱠᱚ ᱱᱟᱦᱮᱞ ᱛᱮᱫᱚ ᱠᱚ ᱥᱤ ᱮᱫᱟ ᱠᱚ ᱟᱨ ᱚᱱᱠᱟ ᱟᱹᱛᱩ ᱟᱛᱩ ᱴᱚᱞᱟ ᱠᱚᱨᱮ ᱦᱚᱸ ᱚᱱᱠᱟ ᱵᱟᱹᱱᱩᱜᱼᱟ ᱱᱟᱦᱮᱞ, ᱢᱮᱱᱟᱜ ᱨᱮᱦᱚᱸ ᱢᱤᱫ ᱵᱟᱨ ᱦᱚᱲ ᱢᱮᱱᱟᱜᱼᱟ᱾
ᱦᱮᱸ ᱟᱞᱮ ᱱᱚᱛᱮ ᱦᱚᱸ ᱚᱝᱠᱟ ᱜᱮ ᱯᱩᱨᱟᱹ ᱟᱫ ᱟᱠᱟᱱ ᱞᱮᱠᱟ ᱜᱮ ᱦᱟᱸᱜ ᱱᱟᱦᱮᱞ ᱫᱚ ᱦᱮ ᱥᱮ, ᱥᱚᱢᱚᱭ ᱠᱚ ᱵᱟᱧᱪᱟᱣ ᱠᱷᱛᱤᱨ ᱟᱨ ᱠᱟᱹᱢᱤ ᱞᱚᱜᱚᱱᱚᱜ ᱴᱨᱟᱠᱴᱟᱨ ᱜᱮ ᱵᱚᱨᱥᱟ ᱟᱠᱟᱱᱟ ᱛᱚ ᱤᱱᱟᱹ ᱠᱚᱛᱮ ᱤᱱᱟᱹ ᱠᱚᱛᱮ ᱜᱮ ᱠᱟᱹᱢᱤ ᱵᱟᱲᱟ ᱦᱩᱭᱩᱜ
ᱦᱳᱭ, ᱟᱫᱚ ᱛᱟᱦᱮ ᱛᱟᱦᱚᱞᱮ ᱟᱯᱮ ᱚᱱᱛᱮ ᱫᱚ ᱛᱟᱦᱚᱞᱮ ᱟᱫᱚ ᱪᱮᱫ ᱞᱮᱠᱟ ᱪᱟᱥ ᱠᱚ ᱦᱩᱭᱩᱜᱼᱟ, ᱥᱩᱫᱷᱩ ᱱᱚᱝᱠᱟ ᱤᱭᱟᱹ ᱦᱳᱲᱳ ᱥᱮ ᱟᱨᱚ ᱚᱱᱠᱟ ᱡᱟᱦᱟᱱᱟᱜ ᱩᱛᱩ ᱥᱚᱵᱡᱤ ᱠᱚ ᱡᱟᱸᱦᱟᱸ
ᱦᱮᱸ ᱚᱱᱠᱟ ᱫᱚ ᱦᱩᱭ ᱵᱟᱲᱟᱜ ᱜᱮᱭᱟ ᱦᱟᱸᱜ, ᱢᱟᱱᱮ ᱟᱞᱮᱭᱟᱜ ᱫᱚ ᱦᱤᱥᱟᱹᱵ ᱢᱚᱛᱚ ᱫᱚ ᱯᱮ ᱥᱤᱡᱤᱱ ᱨᱮᱞᱮ ᱪᱟᱥ ᱜᱮᱭᱟ ᱦᱮᱸ ᱥᱮ ᱛᱩᱝ, ᱡᱮᱯᱩᱫ ᱟᱨ ᱨᱟᱵᱟᱝ ᱴᱟᱜ᱾ ᱮᱵᱟᱨ ᱚᱱᱟ ᱨᱮᱫᱚ ᱟᱞᱮ ᱠᱤᱱ ᱫᱚ ᱦᱟᱸᱜ ᱦᱩᱲᱩ ᱜᱮᱞᱮ ᱪᱟᱥᱟ, ᱟᱫᱚ
ᱟᱪᱪᱷᱟ᱾
ᱚᱱᱠᱟ ᱛᱟᱞᱟᱨᱮ ᱥᱮᱨᱢᱟ ᱨᱮᱱᱟᱜ ᱛᱟᱞᱟ ᱠᱚᱨᱮ ᱦᱚᱭ ᱛᱚ ᱢᱤᱫᱴᱤᱡ ᱪᱟᱥ ᱦᱩᱲᱩ ᱵᱟᱫ ᱠᱟᱛᱮᱜ, ᱚᱱᱠᱟ ᱵᱟᱫᱟᱢ ᱠᱚ ᱵᱟ ᱛᱤᱞᱢᱤᱧ ᱠᱚ ᱚᱱᱟ ᱠᱚ ᱪᱟᱥ ᱵᱟᱲᱟ ᱦᱩᱭᱩᱜ ᱜᱮᱭᱟ ᱟᱨᱠᱤ᱾
ᱚᱻ᱾ ᱟᱞᱮ ᱥᱮᱫ ᱦᱚᱸ ᱚᱱᱠᱟᱜ ᱜᱮ, ᱦᱮᱸ ᱟᱞᱮ ᱥᱮᱫ ᱦᱚᱸ ᱚᱱᱠᱟ ᱜᱮ ᱤᱭᱟᱹ, ᱱᱚᱜᱼᱚᱭ ᱱᱚᱜᱼᱚᱭ ᱱᱮᱛᱟᱨ ᱢᱤᱫ ᱫᱷᱟᱣ ᱦᱚᱸᱜ-ᱚᱭ ᱟᱨᱦᱚᱸ ᱦᱟᱸᱜ-ᱟᱭ ᱡᱟᱦᱟᱸ ᱫᱷᱚᱨᱚᱱ ᱨᱮ ᱩᱱ ᱡᱚᱠᱷᱚᱱ ᱟᱨᱚ ᱦᱩᱲᱩ ᱞᱮ ᱪᱟᱥᱟ᱾ ᱛᱟᱯᱚᱨᱮ ᱟᱨ ᱦᱚᱸᱜ-ᱚ ᱱᱟ ᱤᱭᱟᱹ ᱠᱚᱫᱚ ᱟᱹᱞᱩ ᱠᱚᱦᱚᱸ ᱦᱩᱭ ᱵᱟᱲᱟᱜ ᱜᱮᱭᱟ, ᱟᱹᱞᱩ ᱠᱚ ᱟᱨ ᱤᱭᱟᱹ ᱥᱚᱵᱽᱡᱤ ᱫᱚ ᱠᱚᱢ ᱜᱮ ᱦᱩᱭᱩᱜᱼᱟ᱾
ᱟᱯᱮ ᱫᱷᱟᱨᱮ ᱯᱟᱥᱮᱡ ᱱᱟᱹᱭ ᱢᱮᱱᱟᱜᱼᱟ ᱥᱮ ᱪᱮᱫ?
ᱦᱮᱸ ᱦᱮᱸ ᱱᱟᱹᱭ ᱫᱷᱟᱨᱮ ᱨᱮ ᱟᱞᱮᱭᱟᱜ ᱫᱚ᱾
ᱟᱫᱚ ᱟᱞᱩᱣᱟᱜ ᱠᱟᱛᱷᱟ ᱵᱤᱱ ᱞᱟᱹᱭ ᱠᱮᱜ-ᱟ ᱛᱚ ᱦᱟᱸᱜ ᱟᱫᱚ ᱫᱷᱟᱨᱮ ᱯᱟᱥᱮ ᱫᱚ ᱦᱟᱸᱜ ᱚᱱᱠᱟ ᱧᱮᱞ ᱵᱟᱲᱟ ᱦᱩᱭ ᱠᱟᱱᱟ ᱱᱟᱹᱭ ᱫᱷᱟᱨᱮ ᱯᱟᱥᱮ ᱨᱮᱜᱮ ᱱᱚᱝᱠᱟ ᱟᱞᱩ ᱠᱚ ᱟᱵᱟᱨ ᱵᱮᱥᱤᱨ ᱵᱷᱟᱜᱷ ᱥᱚᱵᱽᱡᱤ ᱠᱚᱫᱚ ᱪᱟᱥ ᱵᱟᱲᱟᱜ ᱜᱮᱭᱟ ᱦᱮᱸ ᱥᱮ᱾
ᱦᱳᱭ ᱦᱳᱭ, ᱟᱞᱩ ᱫᱚ ᱟᱞᱮ ᱱᱚᱣᱟ ᱟᱞᱮ ᱫᱚ ᱠᱟᱹᱴᱤᱡ ᱱᱟᱹᱭ ᱠᱷᱚᱱ ᱫᱚ ᱠᱟᱹᱴᱤᱡ ᱞᱮ ᱤᱭᱟᱹ ᱧᱚᱜ ᱜᱮᱭᱟ, ᱠᱟᱹᱴᱤᱡ ᱱᱟᱹᱭ ᱠᱷᱚᱱ ᱮᱠ ᱠᱤᱞᱳᱢᱤᱴᱟᱨ ᱜᱟᱱ ᱞᱮ ᱢᱤᱫ ᱠᱤᱞᱳᱢᱤᱴᱟᱨ ᱜᱟᱱ ᱞᱮ ᱢᱤᱫ, ᱵᱟᱨ ᱠᱤᱞᱳᱢᱤᱴᱟᱨ ᱞᱮ ᱥᱟᱺᱜᱤᱧᱚᱜᱼᱟ ᱟᱨᱠᱤ ᱱᱟᱹᱭ ᱠᱷᱚᱱ᱾
ᱟᱪᱪᱷᱟ ᱾
ᱟᱻ ᱟᱫᱚ ᱚᱱᱟ ᱠᱚᱨᱮᱫ ᱫᱚ, ᱦᱮᱸ, ᱚᱱᱟ ᱠᱚᱨᱮᱫ ᱫᱚ ᱩᱱᱠᱩ ᱫᱤ ᱠᱚᱜᱮ ᱟᱞᱩ ᱠᱚᱠᱚ ᱪᱟᱥᱟ ᱫᱚᱢᱮ᱾
ᱟᱪᱪᱷᱟ ᱟᱪᱪᱷᱟ᱾ ᱟᱫᱚ ᱚᱱᱟ ᱨᱮ ᱫᱚ ᱫᱟᱜ ᱵᱮᱵᱚᱥᱛᱟ ᱪᱮᱫ ᱞᱮᱠᱟ ᱛᱚᱵᱮ ᱠᱚᱨᱟᱣ ᱜᱮᱭᱟ?
ᱦᱮᱸ ᱫᱟᱜ ᱤᱭᱟᱹ ᱫᱟᱜ?
ᱦᱮᱸ।
ᱫᱟᱜ ᱫᱚ ᱦᱮᱸ ᱦᱮᱸ ᱢᱤᱱᱤ ᱢᱮᱱᱟᱜᱼᱟ, ᱦᱚᱸᱜᱼᱚᱭ ᱟᱞᱮ ᱡᱟᱦᱟᱸ ᱦᱩᱲᱩᱞᱮ ᱪᱟᱥᱟ, ᱚᱱᱟ ᱫᱚ ᱢᱤᱱᱤ ᱢᱮᱱᱟᱜᱼᱟ ᱢᱤᱱᱤ ᱛᱮ ᱚᱱᱟ ᱫᱟᱜ ᱞᱮ ᱤᱭᱟᱹᱭ ᱜᱮᱭᱟ᱾
ᱟᱪᱪᱷᱟ᱾ ᱟᱨ ᱤᱭᱟᱹ ᱥᱚ ᱥᱚᱵᱽᱡᱤ ᱠᱚ ᱥᱚᱢᱚᱭ ᱫᱚ? ᱚᱱᱟ ᱢᱤᱱᱤ ᱠᱷᱚᱱ ᱜᱮ ᱥᱮ ᱱᱟᱹᱭ ᱠᱷᱚᱱ ᱦᱚᱸ ᱫᱟᱜ ᱦᱤᱡᱩᱜ ᱜᱮᱭᱟ?
ᱩ ᱥᱚᱵᱽᱡᱤ ᱠᱚ ᱦᱩᱭ ᱫᱚ ᱦᱩᱭᱩᱜᱼᱟ ᱢᱤᱫᱵᱟᱨ ᱦᱩᱭ ᱫᱚ ᱦᱩᱭᱩᱜᱼᱟ ᱟᱫᱚ ᱦᱚᱸᱜᱼᱚᱭ ᱱᱤᱡᱮᱨᱟᱜ ᱵᱷᱩᱞ ᱛᱮ ᱜᱮᱞᱮ ᱱᱤᱡᱮᱨᱟᱜ ᱫᱚ ᱚᱱᱠᱟᱱ ᱥᱚᱵᱽᱡᱤ ᱦᱩᱭ ᱞᱮᱠᱟᱱ ᱤᱭᱟᱹ ᱨᱮᱫᱚ ᱡᱟᱭᱜᱟ ᱫᱚ ᱵᱟᱹᱱᱩᱜᱼᱟ, ᱚᱱᱟ ᱮᱢᱚᱱ ᱡᱟᱭᱜᱟ ᱨᱮ ᱠᱷᱮᱛ ᱠᱚ ᱢᱮᱱᱟᱜᱼᱟ, ᱦᱩᱲᱩ ᱠᱟᱹᱡ ᱪᱟᱥ ᱦᱩᱭᱩᱜᱼᱟ, ᱦᱩᱲᱩ ᱛᱟᱨᱯᱚᱨ ᱱᱚᱱᱛᱮ ᱡᱟᱦᱟᱸ ᱮᱸ ᱛᱤᱞᱢᱤᱧ ᱡᱟᱦᱟᱸ ᱵᱤᱱ ᱞᱟᱹᱭᱫᱟ ᱛᱤᱞᱢᱤᱧ ᱛᱟᱯᱚᱨᱮ ᱛᱩᱲᱤ ᱠᱚ ᱤᱭᱟᱹ ᱠᱚ᱾
ᱟᱫᱚ ᱦᱟᱸᱜ ᱡᱷᱚᱛᱚ ᱡᱟᱭᱜᱟ ᱨᱮᱢᱟ ᱡᱷᱚᱛᱚ ᱡᱤᱱᱤᱥ ᱵᱟᱝ ᱦᱩᱭᱩᱜ-ᱟ ᱥᱮ᱾
ᱵᱟᱝ ᱵᱟᱝ᱾
ᱦᱮᱸ᱾
ᱟᱯᱮ ᱥᱮᱫ ᱫᱚ ᱡᱮᱢᱚᱱ ᱱᱚᱜᱼᱚᱭ ᱟᱹᱞᱩ ᱠᱚ ᱟᱯᱮ ᱥᱮᱫ ᱫᱚ ᱵᱟᱝ ᱦᱩᱭᱩᱜ ᱜᱮᱭᱟ?
ᱵᱟᱝ ᱚᱱᱟ ᱠᱚᱫᱚ ᱦᱟᱸᱜ ᱵᱟᱝ ᱠᱚᱨᱟᱣ ᱜᱮᱭᱟ᱾ ᱟᱫᱚ ᱦᱟᱸᱜ ᱚᱱᱟ ᱠᱚᱨᱣᱟ ᱢᱟᱱᱮ ᱫᱚ ᱦᱟᱸᱜ, ᱫᱟᱜ ᱨᱮᱱᱟᱜ ᱠᱟᱹᱴᱤᱡ ᱦᱚᱨᱚ ᱵᱚᱨᱚ ᱜᱚᱫᱚᱜᱼᱟ ᱦᱟᱸᱜ᱾ ᱡᱟᱭᱦᱳᱠ ᱚᱱᱟ ᱠᱚᱫᱚ ᱵᱟᱝ ᱦᱩᱭᱩᱜ ᱜᱮᱭᱟ᱾ ᱮᱻ ᱛᱤᱞᱢᱤᱧ ᱠᱚ ᱵᱟᱫᱟᱢ ᱠᱚ, ᱚᱱᱟ ᱠᱚᱜᱮ ᱦᱩᱭ ᱵᱟᱲᱟᱜᱼᱟ᱾ ᱟᱫᱚ ᱱᱤᱭᱟᱹ ᱫᱟᱜᱽ ᱡᱟᱹᱯᱩᱫ ᱨᱮ ᱦᱟᱹᱠᱩ ᱥᱟᱵ ᱠᱚᱵᱤᱱ ᱪᱟᱞᱟᱜ ᱠᱟᱱᱟ ᱥᱮ ᱵᱟᱝᱟ ᱱᱟᱹᱭ ᱠᱚᱨᱮ?
ᱱᱤᱭᱟᱹ ᱠᱚ ᱦᱟᱠᱩ ᱥᱟᱵ ᱦᱟᱹᱠᱩ ᱥᱟᱵ ᱵᱟᱝ ᱦᱟᱹᱠᱩ ᱥᱟᱵ ᱫᱚ ᱟᱫᱚ ᱱᱚᱜᱼ ᱱᱚᱝᱠᱟ ᱠᱟᱹᱴᱤᱡ, ᱥᱟᱺᱜᱤᱧ ᱧᱚᱜ ᱜᱮᱭᱟ ᱥᱮ ᱤᱱᱟᱹ ᱠᱷᱟᱹᱛᱤᱨ ᱟᱫᱚ ᱦᱟᱹᱠᱩ ᱥᱟᱵ ᱫᱚ ᱱᱟᱹᱭ ᱠᱚᱨᱮ ᱫᱚ ᱵᱟᱝ ᱪᱟᱞᱟᱣ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ,
ᱟᱨ ᱱᱚᱣᱟ ᱵᱟᱹᱫᱽ ᱵᱟᱹᱭᱦᱟᱹᱲ ᱠᱚᱨᱮ ᱦᱚᱸ ᱫᱚᱢᱮ ᱦᱟᱹᱠᱩ ᱫᱚᱠᱚ ᱦᱟᱹᱠᱩᱜ ᱛᱟᱦᱮᱸᱜᱼᱟ ᱟᱫᱚ ᱦᱟᱯᱮ ᱚᱱᱠᱟ, ᱟᱣᱨᱤ ᱫᱟᱜ ᱫᱚ ᱠᱷᱮᱛ ᱵᱟᱹᱫᱽ ᱠᱚᱨᱮ ᱫᱟᱜᱽ ᱟᱹᱛᱩ ᱞᱮᱱᱠᱷᱟᱱ ᱛᱟᱦᱚᱞᱮ ᱦᱟᱸᱠ, ᱠᱩ ᱠᱚᱫᱚ ᱫᱚᱢᱮᱞᱮ ᱥᱟᱵ ᱫᱚ ᱫᱚᱢᱮ ᱥᱟᱵ ᱵᱟᱲᱟ ᱠᱚᱜᱮᱭᱟ ᱵᱟᱝ ᱫᱚ ᱵᱟᱝ᱾
ᱚᱻ, ᱵᱟᱝ ᱟᱞᱮ ᱱᱚᱛᱮ ᱫᱚ ᱦᱟᱸᱜ ᱡᱟᱦᱟᱸ ᱫᱟᱜᱽ ᱟᱠᱟᱫ ᱟᱭ ᱤᱱᱟᱹ ᱫᱟᱜᱽ ᱨᱮᱫᱚ ᱵᱷᱟᱹᱜᱤ ᱜᱮ ᱦᱟᱹᱠᱩ ᱫᱚ ᱜᱟᱹᱲᱤᱭᱟᱹ ᱠᱷᱚᱱ, ᱠᱚ ᱩᱲᱩᱠ ᱠᱟᱱᱟ ᱦᱮᱸ ᱥᱮ ᱟᱫᱚ ᱡᱟᱦᱟᱸ ᱫᱚ ᱪᱮ ᱠᱚᱢᱟ ᱦᱟᱸᱯᱟᱴᱟ ᱠᱚ ᱡᱟᱞᱟᱱ ᱠᱚ ᱵᱟᱹᱭᱥᱟᱹᱣ ᱵᱟᱹᱫᱽ ᱵᱟᱹᱭᱦᱟᱹᱲ ᱠᱚᱨᱮ ᱠᱚ ᱥᱟᱵ ᱠᱚᱣᱟ ᱥᱮ ᱦᱟᱸᱜ ᱚᱱᱠᱟ ᱫᱟᱜᱽ ᱫᱚ ᱦᱟᱸᱜ ᱵᱟᱹ ᱠᱷᱮᱛ ᱫᱚ ᱵᱟᱝ ᱯᱮᱨᱮᱡ ᱟᱠᱟᱱᱟ᱾
ᱟᱪᱪᱷᱟ,
ᱟᱫᱚ ᱡᱟᱦᱟᱸ ᱧᱮᱞᱚᱜ ᱠᱟᱱᱟ ᱡᱟᱦᱟᱸ ᱨᱤᱢᱤᱞ ᱧᱮᱞᱚᱜ ᱠᱟᱱᱟ ᱟᱥᱟ ᱠᱚᱨᱮ ᱟᱨ ᱵᱟᱨ ᱯᱮ ᱫᱤᱱ ᱢᱚᱫᱽᱫᱷᱮ ᱨᱮ ᱫᱟᱜᱽ ᱠᱚᱫᱚ ᱯᱮᱨᱮᱡᱚᱜᱼᱟ᱾ ᱟᱫᱚ ᱯᱟᱴᱟ ᱠᱚ,
ᱦᱩᱸ,
ᱦᱮᱸ ᱡᱟᱞᱟᱢ ᱠᱚ ᱵᱟᱹᱭᱥᱟᱹ ᱦᱩᱭᱩᱜᱼᱟ᱾
ᱚᱱᱟᱜᱮ ᱟᱫᱚ ᱟᱞᱮ ᱦᱚᱸ ᱚᱱᱠᱟ ᱫᱚ ᱯᱟᱴᱟ ᱠᱚᱫᱚ ᱵᱟᱹᱱᱩᱜ ᱛᱟᱞᱮᱭᱟ ᱟᱞᱮ ᱦᱚᱸ ᱵᱟᱝ, ᱯᱮᱴᱷᱟ ᱠᱚᱫᱚ ᱵᱮᱱᱟᱣ ᱦᱩᱭᱩᱜᱼᱟ ᱥᱮ ᱢᱟᱫ ᱤᱭᱟᱹᱛᱮ ᱦᱮᱸ ᱥᱮ ᱵᱟᱝ᱾
ᱦᱩᱸ ᱦᱩᱸ ᱦᱩᱸ ᱦᱩᱸ᱾
ᱛᱟᱦᱚᱞᱮ ᱚᱱᱟ ᱚᱱᱟ ᱢᱟᱫ ᱠᱚ ᱢᱟᱜ ᱦᱩᱥᱤᱫ ᱞᱮᱠᱷᱟᱱ ᱱᱚᱜᱼᱚᱭ ᱱᱮᱛᱟᱨ। ᱼᱤᱭᱟᱹ ᱵᱮᱱᱟᱣ ᱫᱚᱦᱚ ᱠᱟᱜ ᱠᱷᱟᱱ ᱦᱩᱭ ᱫᱚ ᱦᱩᱭ ᱠᱚᱜᱼᱟ᱾
ᱦᱮᱸ ᱱᱟᱜᱼᱚᱸᱭ ᱱᱤᱛᱚᱜ ᱫᱚ ᱦᱟᱸᱜ ᱵᱮᱱᱟᱣ ᱮᱛᱚᱦᱚᱵ ᱦᱩᱭᱩᱜᱼᱟ ᱦᱟᱸᱜ᱾ ᱠᱟᱨᱚᱱ, ᱫᱟᱜ ᱦᱟᱸᱜ ᱟᱥᱟ ᱠᱚᱨᱤ ᱵᱟᱨ ᱯᱮ ᱫᱤᱱ ᱜᱮ ᱚᱱᱟ ᱜᱮᱧ ᱢᱮᱱᱮᱫ ᱫᱚ ᱦᱟᱸᱜ ᱵᱟᱨ ᱯᱮ ᱫᱤᱱ ᱯᱮᱨᱮᱡᱚᱜᱼᱟ᱾ ᱡᱟᱞᱟᱢ ᱠᱚᱫᱚ ᱨᱮᱰᱤ ᱠᱚᱨᱟᱣ ᱢᱮᱱᱟᱜᱼᱟ ᱥᱩᱫᱩ ᱯᱟᱴᱟ ᱜᱮ ᱦᱟᱸᱜ ᱵᱮᱱᱟᱣ ᱨᱮᱱᱟᱜ ᱢᱮᱱᱟᱜᱼᱟ᱾
ᱦᱳᱭ ᱟᱫᱚ ᱚᱱᱠᱟ, ᱟᱞᱮ ᱦᱚᱸ ᱵᱟᱞᱮ ᱵᱮᱱᱟᱣ ᱟᱠᱟᱫ ᱫᱚ ᱠᱷᱟᱡ ᱱᱤᱭᱟᱹ ᱫᱷᱟᱣ ᱫᱚ ᱛᱟᱦᱚᱞᱮ, ᱵᱮᱱᱟᱣ ᱜᱚᱫ ᱦᱩᱭᱩᱜᱼᱟ ᱚᱱᱠᱟ ᱫᱟᱜ ᱤᱭᱟᱹ ᱛᱮᱜᱮ ᱟᱨ ᱛᱤᱱ ᱫᱤᱱ ᱞᱟᱜᱟᱜᱼᱟ ᱠᱷᱟᱱ ᱯᱟᱴᱟ ᱵᱮᱱᱟᱣ,
ᱦᱮᱸ ᱛᱤᱱᱟᱹᱜ ᱟᱨ ᱡᱩᱫᱤ ᱡᱩᱨᱥᱩᱨ ᱢᱤᱫ ᱥᱚᱯᱛᱟ ᱜᱟᱱ ᱪᱷᱩᱴᱟᱹᱣ ᱦᱩᱭᱩᱜᱼᱟ ᱵᱟᱨᱭᱟ ᱜᱟᱱ ᱫᱚ ᱵᱮᱱᱟᱣ ᱜᱚᱫᱚᱜᱼᱟ᱾
ᱦᱮᱸ ᱢᱤᱫ ᱥᱚᱯᱛᱟ ᱛᱮ ᱵᱟᱨᱭᱟ ᱜᱟᱱ ᱫᱚ ᱵᱮᱱᱟᱣ ᱫᱚ ᱵᱮᱱᱟᱜᱼᱟ ᱦᱮᱸ᱾
ᱦᱮᱸ, ᱟᱫᱚ ᱦᱟᱸᱜ ᱱᱤᱭᱟᱹ ᱡᱟᱦᱟᱸ ᱫᱟᱜᱽ ᱫᱟᱜᱽ ᱵᱟᱲᱟ ᱠᱮᱫ ᱫᱚ ᱦᱟᱸᱜ ᱱᱤᱭᱟᱹ ᱠᱚᱨᱮ ᱫᱚ ᱵᱷᱟᱹᱜᱤ ᱜᱮ ᱦᱟᱹᱠᱩ ᱞᱤᱧ ᱥᱟᱵ ᱵᱟᱲᱟ ᱠᱮᱫ ᱦᱳᱭ ᱦᱟᱸᱜ ᱦᱳᱭ ᱢᱟᱱᱮ ᱨᱟᱠᱟᱵ ᱞᱮᱱᱟ ᱠᱚ ᱛᱚ ᱜᱟᱹᱰᱭᱟᱹ ᱠᱷᱚᱱ᱾ ᱟᱹᱰᱤ ᱜᱮ ᱥᱟᱵ ᱵᱟᱲᱟ ᱦᱩᱭ ᱞᱮᱱᱟ, ᱩᱱᱠᱩ ᱡᱮᱢᱚᱱ ᱠᱟᱹᱭ ᱠᱚ ᱤᱭᱟᱹ ᱠᱚ ᱢᱟᱹᱜᱽᱨᱤ ᱠᱚ ᱩᱱᱠᱩ ᱜᱮ ᱥᱟᱵ ᱵᱟᱲᱟ ᱦᱩᱭ ᱞᱮᱱᱟ᱾
ᱚ ᱛᱟᱦᱚᱞᱮ ᱵᱷᱟᱜᱮ ᱜᱮ ᱡᱚᱢ ᱵᱟᱲᱟ ᱠᱮᱫ ᱠᱚᱣᱟ ᱵᱤᱱ ᱛᱟᱦᱚᱞᱮ ᱵᱟᱝ,
ᱦᱮᱸ ᱡᱚᱢ ᱵᱟᱲᱟ ᱫᱚ ᱟᱫᱚ ᱡᱚᱢ ᱠᱷᱚᱱ ᱫᱚ ᱤᱧ ᱫᱚ ᱦᱟᱸᱜ ᱦᱟᱠᱩ ᱥᱟᱵ ᱜᱮ ᱨᱟᱹᱥᱠᱟᱹ ᱴᱟᱜ ᱤᱧ ᱵᱩᱡᱷᱟᱹᱣᱟ ᱦᱮᱸ ᱥᱮ ᱱᱚᱣᱟ ᱫᱟᱜᱽ ᱫᱤᱱ ᱠᱚᱨᱮ ᱫᱚ᱾
ᱦᱮᱸ ᱦᱮᱸ ᱚᱱᱟ ᱦᱚᱸ, ᱚᱱᱟ ᱦᱚᱸ ᱦᱚᱸᱜᱼᱚᱭ ᱡᱟᱦᱟᱸ ᱤᱭᱟᱹ, ᱥᱮᱸᱫᱽᱨᱟ ᱡᱟᱦᱟᱸᱼᱼ ᱥᱮᱸᱫᱽᱨᱟ ᱨᱮᱦᱚᱸ ᱟᱵᱮ ᱤᱭᱟᱹ ᱜᱩᱰᱩ ᱯᱷᱩᱰᱩ ᱠᱚᱼᱼ ᱤᱭᱟᱹ ᱜᱩᱰᱩ ᱥᱟᱨᱜᱟ ᱾
ᱦᱮᱸ ᱪᱮᱫᱟᱜ ᱵᱟᱝᱟ, ᱚᱱᱟ ᱟᱵᱟᱨ ᱜᱟᱫᱮ ᱞᱟᱛᱮ ᱡᱚᱠᱷᱚᱱ ᱪᱟᱞᱟᱜ ᱦᱩᱭᱩᱜᱼᱟ ᱥᱮ ᱠᱷᱩᱵᱽ ᱢᱟᱱᱮᱼᱼ ᱚᱲᱟᱜ ᱨᱮ ᱨᱟᱹᱥᱠᱟᱹ ᱛᱟᱠᱮ, ᱟᱹᱰᱤᱜᱟᱱ ᱜᱮ ᱵᱷᱮᱜᱟᱨ ᱧᱚᱜ ᱜᱮᱭᱟ ᱦᱮᱸ ᱥᱮ ᱚᱱᱟ ᱠᱚᱫᱚ ᱵᱟᱹᱜᱤ ᱵᱟᱝ ᱜᱟᱱᱚᱜᱼᱟ ᱾
ᱦᱳᱭ ᱦᱳᱭ ᱾ ᱚᱱᱟ ᱠᱚᱫᱚ ᱢᱤᱫᱴᱟᱝ ᱨᱚᱢᱚᱡᱽ ᱢᱤᱫᱴᱟᱝ ᱨᱟᱹᱥᱠᱟᱹ ᱢᱤᱫᱴᱟᱝ ᱢᱮᱱᱟᱜᱼᱟ ᱟᱫᱚᱼᱼ ᱟᱸᱦᱟ ᱢᱟᱱᱮ ᱩᱱᱟᱹᱜ ᱡᱚᱢ ᱨᱮ ᱩᱱᱟᱹᱜ ᱦᱚᱭᱛᱳ ᱵᱟᱹᱵᱤᱱ ᱵᱟᱝ ᱥᱤᱵᱤᱞ ᱫᱟᱲᱮᱭᱟᱵᱤᱱᱟ ᱾ ᱠᱤᱱᱛᱩ ᱱᱚᱜᱼᱚᱭ ᱡᱟᱦᱟᱸ ᱥᱮᱸᱫᱽᱨᱟ ᱪᱟᱞᱟᱣ ᱥᱮᱸᱫᱽᱨᱟᱼᱼ ᱱᱚᱸᱜᱼᱱᱟ ᱟᱹᱰᱤ ᱨᱟᱹᱥᱠᱟᱹ ᱵᱩᱡᱷᱟᱹᱜᱼᱟ ᱾
ᱟᱹᱰᱤ ᱨᱟᱹᱥᱠᱟᱹ, ᱵᱟᱱᱮ ᱪᱮᱫ ᱤᱧ ᱞᱟᱹᱭᱟ ᱾ ᱢᱟᱱᱮ ᱵᱤᱥᱮᱥ ᱠᱟᱛᱮ ᱧᱟᱢ ᱦᱚᱭᱛᱳ ᱵᱟᱝ ᱧᱟᱢ ᱨᱮᱦᱚᱸ, ᱚᱱᱮ ᱡᱮ ᱜᱟᱡᱮᱞ ᱟᱛᱮ ᱪᱟᱞᱟᱣ ᱛᱟᱨᱯᱚᱨᱮᱼᱼ ᱩᱱᱤ ᱯᱟᱸᱡᱟ ᱩᱱᱤ ᱛᱟᱭᱱᱚᱢ ᱨᱮ ᱫᱟᱹᱲ ᱵᱟᱲᱟ ᱦᱮᱸᱥᱮ, ᱚᱱᱟ ᱢᱚᱫᱽᱫᱷᱮᱨᱮ ᱟᱨ ᱜᱟᱛᱮᱼᱼ ᱠᱚᱭ ᱡᱟᱦᱟᱱᱟᱜ ᱠᱚ ᱦᱳᱭᱛᱚ ᱠᱚ ᱧᱩᱨ ᱧᱚᱜ ᱟᱱᱟ ᱠᱚᱨᱮ ᱠᱟᱹᱴᱤᱡ ᱞᱟᱸᱫᱟ ᱵᱟᱲᱟᱭ ᱦᱮᱸᱼᱼ
ᱚᱱᱟ ᱠᱚᱫᱚ, ᱢᱟᱱᱮ ᱫᱚᱦᱲᱟ ᱛᱮᱫᱚ ᱦᱚᱭᱛᱚ ᱯᱚᱨᱮ ᱛᱮ ᱵᱟᱝ ᱧᱟᱢ ᱩᱛᱟᱹᱨᱚᱜᱼᱟ ᱾
ᱦᱳᱭ ᱾
ᱟᱨ ᱱᱤᱛᱳᱜ ᱡᱟᱦᱟᱸ ᱧᱮᱞᱚᱜ ᱠᱟᱱᱟ ᱱᱤᱛᱳᱜ ᱟᱵᱚᱜᱮ ᱡᱟᱦᱟᱸ ᱫᱚ ᱢᱚᱱᱮ ᱦᱚᱭ ᱱᱚᱣᱟ ᱠᱚᱫᱚ ᱵᱚᱼᱼ ᱠᱚᱨᱟᱣᱮᱫᱟ ᱱᱤᱭᱟᱹ ᱯᱚᱨᱮ, ᱜᱤᱫᱽᱨᱟᱹ ᱠᱚᱫᱚ ᱦᱟᱸᱜ ᱯᱟᱪᱮᱫ ᱠᱚᱨᱟᱣ ᱡᱚᱝ ᱠᱚ ᱵᱟᱝ ᱪᱚᱼᱟ ᱦᱟᱸᱜ ᱾ ᱥᱮ ᱡᱷᱚᱛᱚ ᱢᱟᱠᱚ ᱯᱷᱳᱱ ᱠᱚᱨᱮ ᱠᱚ ᱵᱟᱹᱭ ᱪᱟᱵᱟᱭᱱᱟ ᱱᱤᱛᱚᱜ ᱢᱟ ᱾
ᱦᱳᱭ, ᱟᱫᱚ ᱦᱳ ᱠᱚ ᱩᱱᱠᱩ ᱫᱚ ᱩᱱᱟᱹᱜ ᱫᱚ ᱵᱟᱠᱚ ᱫᱟᱲᱮᱭᱟᱜᱼᱟ, ᱯᱟᱴᱟ ᱵᱮᱱᱟᱣ ᱦᱚᱸᱼᱼ ᱡᱟᱦᱟᱸᱭ ᱵᱮᱱᱟᱣ ᱠᱟᱫᱟ, ᱥᱮ ᱤᱭᱟᱹ ᱠᱟᱫᱟ ᱠᱚ ᱚᱱᱟ ᱵᱮᱱᱟᱣ ᱠᱚ ᱯᱟᱴᱟ ᱠᱚᱨᱮᱱᱟᱜ ᱠᱟᱛᱷᱟ ᱜᱮᱼᱼ ᱡᱟᱦᱟᱸᱭ ᱠᱚ ᱵᱮᱱᱟᱣ ᱠᱟᱫᱟ ᱩᱱᱠᱩ ᱜᱮᱠᱚ ᱫᱟᱲᱮᱭᱟᱜᱼᱟ, ᱚᱠᱟ ᱞᱮᱠᱟᱛᱮ ᱯᱟᱼᱼ ᱴᱟ ᱵᱮᱱᱟᱜᱼᱟ, ᱟᱵᱤᱱ ᱡᱩᱫᱤ ᱵᱟᱵᱤᱱ ᱠᱚᱨᱟᱣ ᱵᱟᱲᱟ ᱟᱠᱟᱫᱟ ᱟᱹᱵᱤᱱ ᱦᱚᱸ ᱵᱟᱹᱵᱤᱱ ᱜᱟᱱᱟ ᱡᱮ ᱪᱮᱫ ᱞᱮᱠᱟ ᱯᱟᱼᱼ
ᱮ ᱫᱚ ᱱᱟ ᱚᱱᱟ ᱡᱩᱫᱤ ᱵᱟᱢ ᱧᱮᱞ ᱥᱮᱬᱟᱭᱟ ᱚᱱᱟ ᱠᱚᱨᱮᱦᱚᱸ ᱥᱮᱬᱟ ᱧᱮᱞ ᱧᱮᱞ ᱛᱮ ᱨᱮᱦᱚᱸ ᱵᱟᱢ ᱵᱮᱱᱟᱣᱟ ᱵᱟᱢ ᱥᱮᱬᱟ ᱫᱟᱲᱮᱭᱟᱜᱼᱟ ᱾ ᱦᱮ
ᱦᱳᱭ ᱾
ᱮᱵᱟᱨ ᱱᱤᱭᱟᱹ ᱯᱚᱨᱮ ᱡᱟᱦᱟᱸᱭ ᱡᱮᱱᱟᱨᱮᱥᱚᱱ ᱢᱮᱱᱟᱜ ᱠᱚ ᱩᱱᱠᱩ ᱢᱟ ᱥᱚᱵᱽ ᱥᱚᱢᱚᱭ ᱜᱮᱛᱚ ᱦᱟᱸᱜ ᱠᱚ ᱵᱚᱞᱚ ᱨᱮᱜᱮ ᱛᱟᱦᱮᱱᱟᱠᱚ ᱾ ᱛᱚ ᱚᱱᱟ ᱠᱷᱮᱛᱨᱮ ᱨᱮ ᱩᱱᱠᱩ ᱫᱚ ᱦᱟᱸᱜ ᱠᱚᱼᱼ ᱵᱟᱲᱟᱭ ᱫᱟᱲᱮᱜ ᱪᱚ ᱵᱟᱝᱪᱚ ᱱᱚᱣᱟ ᱡᱟᱦᱟᱸ ᱨᱟᱹᱥᱠᱟᱹᱴᱟᱜ ᱦᱮᱸ ᱥᱮ ᱾
ᱵᱟᱝ ᱵᱟᱝ ᱚᱱᱟᱼᱼ ᱨᱟᱹᱥᱠᱟᱹ ᱠᱚᱫᱚ, ᱡᱩᱫᱤ ᱵᱟᱝ ᱠᱚ ᱤᱭᱟᱹᱭᱟ, ᱱᱚᱣᱟ ᱫᱚ ᱵᱟᱼᱼ ᱠᱚ ᱵᱟᱠᱚ, ᱵᱟᱠᱚ ᱵᱩᱡᱟ ᱱᱚᱣᱟ ᱠᱚᱨᱮᱱᱟᱜ ᱨᱟᱹᱥᱠᱟᱹ ᱫᱚ, ᱡᱟᱦᱟᱸᱭ ᱥᱮᱸᱫᱽᱨᱟ ᱵᱟᱲᱟ ᱠᱟᱫᱟ ᱩᱱᱤ ᱜᱮ ᱥᱮᱸᱫᱽᱨᱟ ᱨᱮᱱᱟᱜᱼᱼ ᱤᱭᱟᱹ ᱫᱚᱭ, ᱜᱩᱱᱟ ᱜᱩᱱ ᱠᱚᱫᱚᱭᱼᱼ